ᱪᱤᱠᱟᱹᱭ ᱫᱟᱢ?
ᱦᱟᱞᱟᱣ
ᱦᱟᱞᱟᱣ
ᱦᱟᱸ ᱡᱚᱦᱟᱨ ᱜᱮ ᱢᱮᱰᱟᱢ
ᱦᱟᱞᱟᱣ
ᱦᱟᱸ ᱦᱟᱞᱟᱣ ᱨᱚᱲ ᱠᱚ ᱟᱸᱡᱚᱢᱚᱜ ᱠᱟᱱᱟ?
ᱟᱰᱤ ᱵᱷᱤᱛᱤᱨ ᱨᱮ ᱟᱸᱡᱚᱢᱚᱜ ᱠᱟᱱᱟ
ᱟᱰᱤ ᱵᱷᱤᱛᱤ ᱨᱮ?
ᱦᱮᱸ
ᱱᱮᱴᱳᱣᱟᱨᱠ ᱢᱟ ᱵᱷᱟᱜᱮ ᱜᱮ ᱱᱤᱛᱚᱜ ᱱᱤᱛᱚᱜ ᱠᱞᱤᱭᱟᱨ ᱟᱸᱡᱚᱢᱚᱜ ᱠᱟᱱᱟ?
ᱦᱟᱞᱟᱣ
ᱦᱟᱸ ᱞᱟᱹᱭ ᱮᱫᱟᱞᱤᱧ ᱱᱤᱛᱚᱜ ᱠᱞᱤᱭᱟᱨ ᱟᱡᱚᱢ
ᱦᱮᱸ ᱱᱤᱛᱚᱜ ᱯᱚᱨᱤᱥᱠᱟᱨ ᱟᱸᱡᱚᱢ ᱚᱜ ᱠᱟᱱᱟ
ᱦᱮᱞᱳ
ᱦᱮᱸ
ᱦᱮᱸ ᱞᱟᱹᱭᱫᱟᱹᱧ ᱱᱤᱛᱚᱜ ᱠᱞᱤᱭᱟᱨ ᱟᱸᱡᱚᱢᱚᱜ ᱠᱟᱱᱟ
ᱦᱮᱸ ᱱᱤᱛᱚᱜ ᱯᱚᱨᱤᱥᱠᱟᱨ ᱟᱸᱡᱚᱢᱚᱜ ᱠᱟᱱᱟ
ᱩ ᱛᱟᱯᱚᱨᱮ ᱱᱟᱯᱟᱭ ᱵᱟᱲᱟ ᱜᱮᱛ
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱟᱯᱮ
ᱟᱞᱮ ᱦᱚ ᱱᱟᱯᱟᱭ ᱵᱟᱲᱟ ᱜᱮ ᱫᱟᱜ ᱠᱚ ᱪᱮᱫ ᱞᱮᱠᱟᱭ ᱫᱟᱜ ᱮᱫᱟ
ᱫᱟᱜ ᱫᱚ ᱢᱚᱴᱟᱢᱩᱴᱤ ᱫᱚᱢᱮ ᱦᱟᱞᱠᱟᱭ ᱫᱟᱜ ᱮᱫᱟ ᱫᱚᱢᱮ ᱧᱚᱜ ᱵᱚᱨᱥᱟ ᱧᱚᱜ ᱫᱚ ᱵᱟᱭ ᱫᱟᱜ ᱮᱫᱟ
ᱟᱪᱪᱷᱟ ᱟᱪᱪᱷᱟ ᱟᱪᱪᱷᱟ ᱟᱪᱪᱷᱟ
ᱱᱚᱛᱮ ᱫᱚ ᱵᱟᱟᱹᱞᱤ ᱫᱤᱥᱚᱢ ᱛᱚ ᱫᱟᱜ ᱫᱟᱭ ᱵᱟᱸᱠᱩᱲᱟ
ᱟᱪᱪᱷᱟ ᱟᱪᱪᱷᱟ ᱟᱸᱵᱟᱠᱩᱲᱟ ᱵᱟ
ᱦᱮᱸ
ᱛᱟᱦᱚᱞᱮ ᱱᱚᱣᱟ ᱮᱯ ᱨᱮ ᱠᱟᱹᱢᱤ ᱥᱟᱞᱟᱜ ᱟᱨ ᱪᱮᱫ ᱠᱚᱵᱤᱱ ᱠᱟᱹᱢᱤ ᱵᱟᱲᱟᱭᱟ
ᱟᱹᱞᱤᱧ ᱟᱞᱮ ᱪᱟᱥᱵᱟᱥ ᱜᱮ
ᱟᱪᱪᱷᱟ ᱟᱪᱪᱷᱟ
ᱟᱹᱵᱤᱱ ᱫᱚ
ᱟᱹᱞᱤᱮᱧ ᱱᱚᱝᱠᱟ ᱯᱟᱨᱴ ᱴᱟᱭᱤᱢ ᱱᱚᱣᱟ ᱨᱮᱫᱚ ᱧᱟᱢ ᱠᱮᱫᱟᱞᱤᱧ ᱧᱮᱞ ᱢᱮᱱ ᱫᱟᱞᱤᱧ ᱵᱷᱟᱹᱜᱤᱛ ᱨᱮᱥᱯᱚᱱᱥ ᱮᱢᱚᱜ ᱠᱟᱱᱟᱭ ᱴᱨᱟᱭ ᱫᱟᱞᱤᱧ ᱟᱫᱚ
ᱚᱸᱻ
ᱟᱨ ᱱᱚᱛᱮ ᱮᱰᱤᱴᱚᱨ ᱠᱟᱱᱟᱵᱤᱱ ᱛᱚ
ᱚᱦᱚ ᱟᱪᱪᱷᱟ ᱟᱯᱮ ᱫᱚ ᱚᱠᱟ ᱟᱠᱟ ᱫᱤᱥᱚᱢ
ᱟᱞᱮ ᱟᱞᱮ ᱦᱚᱸ ᱱᱚᱛᱮ ᱜᱮ ᱵᱮᱝᱜᱚᱞ ᱜᱮ ᱡᱷᱟᱲᱜᱨᱟᱢ ᱰᱤᱥᱴᱤᱠ
ᱟᱪᱪᱷᱟ ᱟᱪᱪᱷᱟ ᱛᱟᱦᱚᱞᱮ ᱚᱱᱛᱮ ᱫᱚ ᱦᱩᱲᱩ ᱠᱚ ᱵᱚᱨᱥᱟ ᱠᱚᱭ ᱟᱬᱜᱚ ᱜᱚᱫ ᱠᱟᱫᱟ
ᱟᱬᱜᱚ ᱜᱚᱫ ᱠᱟᱫᱟᱭ ᱱᱚᱛᱮ ᱫᱚ ᱪᱟᱥᱵᱟᱥ ᱟᱨᱚᱢᱵᱚᱜᱷᱚᱜ ᱞᱟᱹᱜᱤᱫ
ᱟᱨᱚᱢᱵᱚᱜ ᱞᱟᱜᱤᱜ ᱮᱢ ᱟᱯᱮ ᱫᱚ ᱪᱮᱫ ᱥᱮᱨᱢᱟ ᱫᱟᱜ ᱥᱮ ᱤᱭᱟᱹ
ᱢᱟ ᱫᱟᱜ ᱠᱮᱱᱮᱞ ᱫᱟᱜ ᱥᱮᱨᱢᱟ ᱫᱟᱜ ᱞᱮᱠᱷᱟᱱ ᱜᱮ ᱠᱮᱱᱮᱞ ᱨᱮᱱᱟᱜ ᱫᱟᱜ ᱠᱚ ᱟᱬᱜᱳᱚᱱ ᱛᱟᱞᱮᱭᱟ
ᱚᱦᱚ ᱟᱸᱪᱪᱷᱟ ᱟᱞᱮ ᱦᱚᱸ ᱥᱮᱨᱢᱟ ᱫᱟᱜ ᱫᱚ ᱵᱟᱝ ᱠᱮᱱᱮᱞ ᱫᱟᱜ
ᱟᱫᱚ ᱟᱯᱮᱫᱚ ᱦᱩᱲᱩ ᱢᱟ ᱠᱚᱢᱯᱮ ᱨᱚᱦᱚᱭ ᱟᱯᱮ ᱢᱟ ᱥᱚᱵᱽᱡᱤ ᱫᱚᱢᱮ ᱪᱮᱛᱟ ᱯᱮ ᱪᱟᱥᱟ ᱚᱱᱛᱮᱱ ᱦᱚᱲ ᱫᱚ
ᱦᱮᱸ ᱦᱳᱲᱩ ᱦᱚᱸᱞᱮ ᱨᱚᱦᱚᱭ ᱜᱮᱭᱟ ᱟᱨ ᱥᱚᱵᱡᱤ ᱦᱚᱸ ᱛᱟᱦᱮᱱ ᱜᱮᱭᱟ ᱱᱤᱭᱟᱹ ᱥᱚᱢᱚᱭ ᱫᱚ ᱟᱫᱚ ᱠᱟᱞᱞᱟ
ᱥᱩᱵᱡᱤ ᱥᱚᱵᱡᱤ ᱪᱮᱛᱟᱱ ᱨᱮᱜᱮ ᱰᱤᱯᱮᱱᱰ ᱛᱟᱯᱮ ᱦᱩᱲᱩ ᱫᱚ ᱡᱚᱢ ᱥᱩᱢᱩᱢ ᱯᱟᱞᱮᱜ
ᱦᱩᱲᱩ ᱵᱟᱨ ᱠᱟᱨᱴ ᱞᱮ ᱨᱚᱦᱚᱭᱟ
ᱚᱱᱛᱮ ᱥᱮᱱ ᱵᱟᱲᱟ ᱦᱩᱭ ᱠᱟᱱᱟ ᱛᱚ ᱧᱮᱞ ᱵᱟᱲᱟ ᱦᱩᱭ ᱠᱟᱱᱟ
ᱵᱟ ᱦᱩᱲᱩ ᱵᱟᱨ ᱠᱟᱴ ᱛᱟᱞᱮ
ᱚᱸ ᱟᱞᱮ ᱦᱚᱸ ᱵᱟᱨᱫᱟᱣ ᱜᱮ ᱦᱩᱲᱩ ᱫᱚᱞᱮ ᱨᱚᱦᱚᱭᱟ ᱟᱞᱮ ᱫᱚ ᱮᱠᱷᱮᱱ ᱦᱩᱲᱩ ᱜᱮᱞᱮ ᱨᱚᱦᱚᱭᱟ ᱟᱨ ᱥᱮᱭ ᱡᱩᱫᱤ ᱥᱚᱢᱵᱷᱚᱵ ᱦᱩᱭᱩᱜᱼᱟ ᱛᱚᱨᱢᱩᱡ ᱞᱮ ᱨᱚᱦᱚᱭᱟ᱾
ᱚ ᱟᱨ ᱱᱚᱛᱮ ᱫᱚ ᱟᱹᱞᱩ ᱠᱚ ᱛᱤᱞ ᱠᱚ ᱠᱩᱸᱫᱽᱨᱤ ᱠᱚ ᱯᱚᱴᱚᱞ ᱠᱚ ᱚᱠᱚᱭ ᱚᱠᱟᱞᱮᱠᱟ ᱟᱨᱠᱤ ᱪᱟᱥ ᱫᱟᱲᱮᱭᱟᱜ ᱠᱟᱱᱟᱭ
ᱟᱨ ᱛᱩᱨᱢᱩᱡ ᱫᱚ ᱠᱚᱢ ᱥᱮ ᱠᱚᱢ ᱞᱮ ᱨᱚᱦᱚᱭᱟ ᱟᱫᱚ ᱛᱩᱨᱵᱩᱡᱽ ᱨᱮᱱᱟᱜ ᱠᱷᱚᱨᱪᱟ ᱡᱟᱹᱥᱛᱤ ᱥᱮ ᱵᱤᱡᱷᱟᱹᱯᱚᱛᱤ ᱟᱥᱤ ᱱᱚᱵᱵᱚᱭ ᱦᱟᱡᱟᱨ ᱠᱟᱛᱮ ᱠᱷᱚᱪᱪᱟ ᱢᱮᱱᱟᱜᱼᱟ᱾
ᱦᱮᱸ ᱦᱮᱸ
ᱡᱟᱹᱲᱤ ᱞᱮᱱᱠᱷᱟᱱ ᱱᱟᱸ ᱟᱫᱚ ᱚᱱᱟ ᱦᱚᱸ ᱱᱚᱥᱴᱚ ᱞᱮᱱᱠᱷᱟᱱ ᱢᱤᱫ ᱴᱟᱠᱟ ᱵᱟᱝ ᱧᱟᱢᱚᱜᱼᱟ ᱟᱫᱚ
ᱦᱩᱸ ᱦᱩ ᱛᱟᱦᱚᱞᱮ ᱟᱫᱚ ᱱᱤᱛᱳᱜ ᱠᱚᱫᱚ ᱪᱮᱫ ᱠᱚ ᱠᱟᱹᱢᱤ ᱦᱩᱭᱩᱜ ᱠᱟᱱᱟ᱾
ᱱᱤᱛᱚᱜ ᱫᱚ ᱯᱷᱟᱠᱟ ᱥᱮᱫ ᱨᱮᱜᱮ ᱠᱟᱹᱢᱤ ᱵᱟᱲᱟ ᱦᱩᱭᱩᱜ ᱠᱟᱱ ᱛᱟᱦᱮᱸᱫ ᱚᱲᱟᱜ ᱠᱚᱨᱮ ᱜᱮ᱾ ᱠᱷᱟᱱ ᱟᱫᱚ ᱟᱹᱰᱤ ᱜᱷᱟᱹᱲᱤᱡᱽ ᱫᱩᱲᱩᱵᱽ ᱵᱟᱲᱟ ᱦᱩᱭᱱᱟ ᱫᱩ ᱛᱤᱱ ᱜᱷᱚᱱᱴᱟ ᱟᱫᱚ ᱵᱮᱥ ᱵᱟᱭ ᱵᱩᱡᱷᱟᱹᱣᱮᱱ ᱯᱷᱟᱠᱟ ᱥᱮᱫ ᱩᱰᱩᱠ ᱦᱩᱭ ᱱᱟ
ᱟᱪᱪᱷᱟ ᱟᱨ ᱤᱭᱟᱹ ᱫᱟᱠᱟ ᱠᱚᱯᱮ ᱡᱚᱢ ᱠᱮᱫᱟ᱾
ᱟᱹᱣᱨᱤᱭᱟ
ᱟᱹᱣᱨᱤ
ᱫᱟᱠᱟ ᱱᱤᱛᱚᱜ ᱚᱠᱟᱨᱮ ᱫᱚᱥ ᱥᱟᱲᱮ ᱫᱚᱥ ᱮᱜᱟᱨᱚᱴᱟ ᱵᱟᱡᱟᱜᱼᱟ᱾
ᱚ
ᱛᱟᱦᱚᱞᱮ ᱛᱤᱱ ᱫᱤᱱ ᱠᱷᱚᱱ ᱱᱚᱣᱟ ᱨᱮᱫᱚ ᱠᱟᱹᱢᱤᱭ ᱫᱟ
ᱵᱮᱥᱤ ᱫᱤᱱ ᱫᱚ ᱵᱟᱝ ᱦᱩᱭᱩᱜ ᱠᱟᱱᱟ᱾ ᱮᱭ ᱢᱤᱫ ᱪᱟᱸᱫᱳ ᱜᱟᱱ ᱦᱩᱭᱱᱟ ᱟᱨᱠᱤ
ᱟᱪᱪᱷᱟ ᱛᱟᱵᱮ
ᱟᱫᱚ ᱵᱚᱱᱫᱚ ᱵᱚᱱᱫᱚ ᱛᱮ ᱠᱚᱨᱟᱣ ᱦᱩᱭᱩᱜ ᱠᱟᱱᱟ᱾
ᱯᱮᱢᱴ ᱛᱟᱦᱚᱞᱮ ᱯᱮᱢᱮᱱᱴ ᱠᱚ ᱪᱮᱫᱞᱮᱠᱟ ᱦᱤᱡᱽ ᱟᱠᱟᱱᱟ᱾
ᱯᱮᱢᱮᱱᱴ ᱟᱹᱞᱤᱧᱟᱜ ᱟᱹᱰᱤ ᱢᱟᱱᱮ ᱪᱮᱫ ᱞᱤᱧ ᱞᱟᱹᱭᱟᱼᱟ ᱛᱤᱱᱟᱹᱜ ᱦᱩᱭ ᱠᱟᱱ ᱛᱟᱞᱤᱧᱟ ᱱᱚᱣᱟ ᱦᱟᱡᱟᱨ ᱴᱟᱠᱟ᱾
ᱵᱟ ᱪᱟᱸᱫᱳ ᱨᱮ ᱦᱟᱡᱟᱨ ᱴᱟᱠᱟ
ᱟᱪᱷᱟ ᱪᱟᱸᱫᱳ ᱨᱮ ᱵᱚᱞᱛᱮ ᱜᱮᱞᱮ ᱟᱹᱞᱤᱧ ᱫᱚ ᱵᱟᱨᱥᱤ ᱞᱤᱧ ᱜᱚᱞᱯᱷᱚ ᱞᱮᱫ ᱛᱟᱦᱮᱸᱱᱟ ᱟᱫᱚ ᱵᱟᱝᱞᱤᱧ ᱠᱚᱨᱟᱣ ᱠᱟᱫᱟ ᱟᱨᱠᱤ ᱟᱨᱚ ᱛᱮᱦᱤᱧ ᱥᱚᱢᱚᱭ ᱞᱤᱧᱟ ᱦᱳᱭ ᱟᱨᱠᱤ
ᱛᱟᱦᱞᱮ ᱱᱚᱣᱟ ᱢᱟ ᱞᱚᱠᱠᱷᱤ ᱵᱷᱟᱱᱰᱟᱨ ᱠᱷᱚᱱ ᱦᱚᱸ ᱟᱨᱚ ᱱᱟᱯᱟᱭ ᱜᱮᱭᱟ᱾
ᱞᱚᱠᱠᱷᱤ ᱵᱷᱟᱱᱫᱟᱨ ᱦᱮ ᱦᱮ ᱱᱟᱯᱟᱭ ᱫᱚ ᱱᱟᱯᱟᱭᱟ ᱥᱚᱢᱚᱭ ᱠᱚᱜᱮ ᱵᱟᱝ ᱦᱩᱭᱩᱜ ᱠᱟᱱᱟ᱾
ᱚᱱᱟ ᱞᱚᱠᱠᱷᱤ ᱵᱷᱟᱱᱰᱟᱨ ᱚᱱᱱᱚᱯᱩᱨᱱᱟ ᱨᱮᱱᱟᱜ ᱚᱱᱟ ᱦᱤᱡᱤ ᱵᱷᱤᱡᱤ ᱰᱚᱠᱚᱢᱮᱱᱴ ᱠᱟᱛᱮᱜ ᱯᱩᱨᱚᱱ ᱠᱷᱚᱱ ᱫᱚ ᱱᱚᱣᱟ ᱠᱟᱹᱡᱽ ᱥᱚᱢᱚᱭ ᱩᱰᱩᱠ ᱠᱟᱛᱮᱫ ᱵᱟᱨᱥᱤᱧ ᱯᱮ ᱢᱟᱹᱦᱟ ᱛᱮᱜᱮ ᱡᱩᱫᱤ ᱦᱟᱡᱟᱨ ᱴᱟᱠᱟ
ᱟᱫᱚ ᱩᱱᱟᱹᱜ ᱩᱱᱟᱹᱜ ᱩᱱᱟᱹᱜ ᱜᱟᱱ ᱛᱚ ᱵᱟᱭ ᱮᱢᱚᱜ ᱠᱟᱱᱟ ᱠᱳᱢᱯᱟᱱᱤ ᱩᱱᱟᱹᱜ ᱜᱟᱱ ᱜᱟᱞᱢᱟᱨᱟᱣ ᱞᱟᱹᱜᱤᱫ ᱛᱮ
ᱦᱮ ᱟᱫᱚ ᱱᱚᱜᱼᱚ ᱱᱚᱝᱠᱟ ᱯᱷᱤᱨᱤ ᱴᱟᱭᱤᱢ ᱫᱩᱲᱩᱵ ᱵᱟᱲᱟ ᱚᱠᱛᱚ ᱴᱟᱭᱤᱢ ᱯᱟᱥ
ᱦᱮᱸ
ᱵᱟᱭ ᱜᱟᱱᱚᱜ ᱠᱟᱱᱟ ᱢᱳᱵᱟᱭᱤᱞ ᱧᱮᱞ ᱠᱷᱚᱱ ᱫᱚ ᱱᱚᱣᱟ ᱠᱚᱜᱮ ᱵᱷᱟᱜᱤᱭᱟ᱾ ᱪᱮᱫᱟᱜ ᱥᱮ ᱢᱳᱵᱟᱭᱤᱞ ᱧᱮᱞ ᱠᱟᱛᱮ ᱫᱚ
ᱦᱮᱸ
ᱴᱟᱭᱤᱢ ᱯᱟᱥ ᱠᱷᱚᱱ ᱫᱚ ᱱᱚᱸᱰᱮ ᱡᱚᱠᱷᱚᱱ ᱯᱩᱭᱥᱟᱹ ᱧᱟᱢᱚᱜᱼᱟ ᱱᱚᱣᱟ ᱨᱮᱜᱮ ᱴᱟᱭᱤᱢ ᱤᱱᱵᱷᱮᱥᱴ ᱵᱷᱟᱜᱤᱭᱟ᱾
ᱟᱹᱞᱤᱧ ᱱᱚᱣᱟ ᱨᱮᱦᱚᱸ ᱛᱚ ᱵᱟᱞᱤᱧ ᱥᱚᱢᱚᱭ ᱫᱟᱲᱮᱭᱟᱜ ᱠᱟᱱᱟ ᱢᱳᱵᱟᱭᱤᱞ ᱜᱮ ᱵᱤᱥᱤ ᱞᱤᱧ ᱧᱮᱞᱟ
ᱚᱱᱟᱜ ᱜᱮ ᱦᱩᱭ ᱠᱟᱱᱟ ᱨᱩᱯ ᱫᱚ
ᱦᱮᱸ ᱟᱵᱤᱱᱟᱜ ᱫᱚ ᱛᱤᱱ ᱫᱤᱱ ᱦᱩᱭᱮᱱ ᱛᱟᱵᱤᱱᱟ?
ᱛᱮᱫ ᱦᱚᱸ ᱟᱹᱣᱨᱤ ᱞᱤᱧ ᱪᱮᱠ ᱵᱟᱲᱟᱭᱟ ᱢᱤᱫ ᱫᱤᱱ ᱫᱤᱱᱮ ᱠᱚᱨᱟᱣ ᱞᱮᱫ ᱛᱟᱦᱮᱸᱜ ᱢᱟᱦᱟᱫᱮᱨ ᱦᱤᱞᱚᱜ᱾ ᱦᱚᱞᱟ ᱠᱮᱯ ᱪᱟᱞᱟᱣ ᱣᱠᱟᱱᱟ ᱦᱚᱞᱟ ᱥᱟᱨᱵᱷᱟᱨ ᱥᱚᱢᱚᱥᱥᱟ ᱠᱷᱟᱹᱛᱤᱨ ᱵᱟᱭ ᱜᱟᱱ ᱟᱠᱟᱱᱟ᱾
ᱦᱮᱸ ᱦᱮᱸ
ᱛᱚ ᱤᱧᱦᱚᱸ ᱢᱤᱫᱴᱟᱝ ᱴᱟᱥᱠ ᱠᱚᱢᱯᱞᱤᱴ ᱯᱚᱨᱮᱫ ᱪᱮᱫ ᱠᱚᱪᱚᱞᱤᱧ ᱴᱤᱠᱟᱹᱣᱮᱫᱟ ᱜᱷᱩᱨᱤ ᱴᱟᱥᱠ ᱠᱚ ᱮᱢᱫᱟ ᱠᱟᱫ ᱞᱤᱧᱟ ᱠᱚᱱᱳ ᱯᱮᱢᱮᱱᱴ ᱦᱚᱸ ᱵᱟᱞᱤᱧ ᱧᱮᱞ ᱧᱟᱢᱮᱫᱟ ᱟᱫᱚ ᱱᱚᱣᱟ ᱴᱟᱥᱠ ᱠᱚᱢᱯᱞᱤᱴ ᱟᱹᱞᱤᱧ ᱵᱟᱝᱢᱟ ᱦᱚᱞᱟ᱾ ᱢᱮᱱᱠᱷᱟᱱ ᱦᱚᱞᱟ ᱥᱟᱨᱵᱷᱟᱨ ᱵᱟᱝ ᱪᱟᱞᱟᱜ ᱠᱟᱱᱟ᱾ ᱠᱚᱞ ᱠᱟᱱᱮᱠᱴ ᱵᱟᱝ ᱦᱩᱭᱩᱜ ᱠᱟᱱᱟ ᱛᱮᱦᱮᱧ ᱦᱚᱸᱼ ᱠᱚᱞ ᱥ ᱛ ᱠᱟᱱᱟ ᱟᱠᱟᱱᱟ ᱯᱳᱭᱞᱳ ᱨᱮ ᱠᱚᱞ ᱠᱮ ᱠᱷᱟᱱ ᱠᱟᱱᱮᱠᱴ ᱜᱳ ᱤᱱᱟ
ᱦᱩᱸ
ᱟᱫᱚ ᱤᱭᱟᱹ ᱥᱤᱫᱩ ᱠᱟᱹᱱᱩ ᱠᱚ ᱛᱚ ᱯᱟᱨᱚᱢ ᱮᱱᱟ ᱟᱯᱮᱥᱮᱫ ᱪᱮᱫ ᱞᱮᱠᱟ ᱯᱮ ᱡᱟᱠ ᱡᱚᱢᱚᱠ ᱠᱮᱫᱟᱹ?
ᱦᱮᱸ ᱟᱞᱮ ᱥᱮᱫ ᱫᱚ ᱧᱟᱢ ᱡᱚᱢᱚᱠ ᱞᱮᱠᱟᱜᱮ ᱟᱞᱮ ᱟᱹᱛᱩ ᱨᱮᱫᱚ ᱟᱹᱰᱤ ᱡᱳᱨ ᱡᱟᱠ ᱡᱚᱢᱚᱠ ᱜᱮᱭᱟᱞᱮ᱾
ᱡᱟᱸᱠ ᱡᱚᱢ ᱚᱱᱩᱥᱴᱷᱟᱱ ᱦᱩᱭᱩᱜᱼᱟ?
ᱵᱟᱝ ᱵᱟᱝ ᱚᱱᱩᱥᱴᱷᱟᱱ ᱠᱚᱫᱚ ᱵᱟᱝ ᱛᱚ᱾ ᱥᱮᱛᱟᱜ ᱠᱷᱚᱱ ᱵᱚᱸᱜᱟᱼᱵᱩᱨᱩ᱾ ᱦᱩᱭᱩᱜᱼᱟ ᱵᱚᱸᱜᱟ ᱵᱩᱨᱩ ᱪᱟᱵᱟ ᱯᱚᱨᱮ ᱨᱮᱞᱤᱝ ᱪᱟᱞᱟᱜ ᱛᱟᱞᱮᱭᱟ ᱠᱚ᱾ ᱱᱚᱣᱟ ᱚᱧᱪᱚᱞ ᱨᱮᱱ ᱡᱚᱛᱚ ᱦᱚᱲᱞᱮ ᱦᱚᱦᱟᱣ ᱠᱚᱣᱟ᱾ ᱚᱸᱰᱮ ᱦᱚᱸ ᱨᱟᱹᱠᱟᱹ ᱧᱮᱞ ᱯᱟᱛᱲᱟ ᱠᱚ ᱛᱟᱦᱮᱱᱟ ᱢᱤᱫᱴᱟᱝ ᱪᱷᱟᱢᱰᱟ ᱥᱴᱮᱡᱽ ᱠᱚ ᱛᱟᱦᱮᱱ ᱛᱟᱞᱮᱭᱟ ᱱᱚᱰᱮ ᱢᱤᱫᱵᱟᱨ ᱠᱟᱛᱷᱟ ᱠᱚ ᱞᱟᱹᱭᱟ ᱠᱚᱣᱟ᱾ ᱦᱚᱲ ᱠᱚ ᱟᱸᱡᱚᱢᱟᱠᱚ ᱥᱮᱬᱟᱭᱟᱠᱚ ᱠᱤᱪᱷ ᱢᱟᱹᱭ ᱵᱟᱹᱵᱩ ᱛᱟᱠᱚ ᱟᱠᱚᱣᱟᱜ ᱚᱱᱚᱲᱦᱮᱸ ᱮᱱᱮᱡ᱾ ᱥᱮᱨᱮᱧ ᱠᱚ ᱱᱚᱣᱟ ᱥᱚᱦᱤᱛ ᱫᱤᱵᱚᱥ ᱦᱤᱥᱟᱹᱵᱽ ᱛᱮᱠᱚ ᱫᱮᱠᱷᱟᱣᱟ᱾ ᱥᱦᱤᱛ ᱡᱟ ᱤᱱᱟᱹ ᱫᱤᱱ ᱨᱮᱱᱟᱜ ᱡᱟᱦᱟᱸ ᱠᱚ ᱪᱟᱞᱟᱜᱼᱟ ᱚᱱᱟ ᱪᱮᱛᱟᱱ ᱛᱮᱜᱮ᱾
ᱦᱮᱸ ᱦᱮᱸ ᱛᱟᱦᱚᱞᱮ ᱠᱚᱢᱯᱤᱴᱤᱥᱮᱱ ᱚᱨᱠᱮᱥᱴᱟᱨᱴ ᱠᱚᱫᱚ ᱵᱟᱝ ᱦᱩᱭᱩᱜᱼᱟ?
ᱵᱟᱝ ᱵᱟᱝ ᱚᱨᱠᱮᱥᱴᱨᱟ ᱠᱚᱫᱚ ᱪᱮᱫ ᱦᱚᱸ ᱵᱟᱝ ᱟᱫᱚ ᱚᱱᱟ ᱡᱚᱛ ᱚ ᱢᱩᱪᱟᱹᱫ ᱨᱮ ᱟᱫᱚ ᱯᱨᱚᱥᱟᱫᱽ ᱦᱤᱥᱟᱹᱵ ᱛᱮ ᱡᱟᱭᱦᱳᱠ ᱚᱠᱟ ᱥᱮᱞᱢᱟ ᱚᱠᱟ ᱞᱮᱠᱟ ᱵᱤᱱ ᱫᱟᱲᱮᱭᱟᱜᱼᱟ᱾ ᱚᱠᱟ ᱥᱮᱨᱢᱟ ᱞᱮ ᱥᱲᱮᱭᱟ ᱚᱠᱟ ᱥᱮᱨᱢᱟ ᱫᱚ ᱥᱟᱫᱟ ᱵᱷᱟᱛ ᱥᱚᱵᱡᱤ ᱢᱤᱫ ᱨᱟᱝ ᱫᱟ. ᱞ ᱵᱷᱴ ᱪᱟᱹᱴᱱᱤ ᱢᱟᱴᱱᱤ ᱢᱩ ᱚᱱᱟᱛᱮ ᱞᱮ ᱠᱚᱨᱟᱣᱟ᱾ ᱦᱮ
ᱟᱞ ᱥᱮᱫ ᱦᱚᱸ ᱤᱱᱠᱟᱹᱜ ᱜᱮᱭᱟ ᱟᱨᱠᱤ ᱤᱱ ᱦᱤᱞᱚᱜ ᱯᱩᱡᱟᱹ ᱯᱟᱥᱟ ᱦᱩᱭᱩᱜᱼᱟ᱾ ᱯᱩᱡᱟᱹ ᱯᱟᱥᱟ ᱦᱩᱭ ᱠᱟᱛᱮᱫ ᱚᱱᱮ ᱯᱨᱚᱥᱟᱫᱽ ᱦᱤᱥᱟᱹᱵ ᱛᱮ ᱛᱚᱣᱟ ᱛᱟᱵᱮᱱ ᱟᱨ᱾ ᱤᱭᱟᱹ ᱟᱹᱛᱩ ᱠᱷᱚᱱ ᱠᱚ ᱪᱟᱸᱫᱟᱭᱟ᱾ ᱪᱟᱸᱫᱟ ᱞᱮᱠᱷᱟᱱ ᱜᱮ ᱫᱚ ᱚᱱᱮ ᱪᱟᱣᱞᱮ ᱯᱚᱭᱥᱟ ᱛᱮ ᱥᱚᱵᱽᱡᱤ ᱠᱷᱤᱪᱩᱲᱤ ᱤᱭᱟᱹ ᱥᱚᱵᱽᱡᱤ ᱠᱚ ᱤᱭᱟᱹ ᱠᱷᱤᱪᱩᱲᱤ ᱟᱨᱠᱤ
ᱤᱱᱟᱹᱛᱮᱫ ᱜᱮᱠᱚ ᱪᱟᱵᱟ ᱠᱟᱜᱼᱟ ᱟᱨᱠᱤ᱾
ᱟᱪᱪᱷᱟ ᱟᱪᱪᱷᱟ ᱦᱮ ᱚᱱᱠᱟ ᱜᱮ ᱯᱨᱟᱭ ᱟᱹᱛᱩ ᱨᱮᱫᱚ ᱦᱩᱭᱩᱜᱼᱟ ᱟᱨ ᱟᱞᱮ ᱟ ᱟᱹᱛᱩ ᱨᱮᱫᱚ ᱱᱚᱜᱼᱚ ᱱᱚᱝᱠᱟ ᱢᱤᱫᱴᱟᱝ ᱜᱮᱞᱮ ᱠᱚᱚᱨᱣᱟ ᱟᱫᱚ᱾
ᱦᱮᱸ ᱦᱮᱸ ᱟᱨ ᱱᱮᱛᱟᱨ ᱫᱚ ᱟᱫᱚ ᱚᱱᱠᱟ ᱫᱚ ᱚᱱᱩᱥᱴᱷᱟᱱ ᱯᱷᱚᱱᱩᱥᱴᱷᱟᱱ ᱫᱚ ᱵᱟᱠᱚ ᱫᱚᱦᱚᱭᱮᱫᱟ ᱵᱟᱝ᱾ ᱚᱨᱜᱮᱥᱴᱟᱨ ᱠᱤᱢᱵᱟ ᱠᱚᱢᱯᱤᱴᱤᱥᱮᱱ
ᱵᱟᱝ ᱵᱟᱝ ᱚᱱᱟ ᱠᱚᱫᱚ ᱮᱠᱮ ᱵᱟᱝ ᱦᱩᱭᱩᱜᱼᱟ ᱟᱨ ᱵᱟᱝ ᱪᱟᱞᱟᱜ ᱟᱛᱚ ᱥᱚᱦᱤᱫ ᱫᱤᱵᱚᱥ ᱠᱟᱱᱟ ᱥᱚᱦᱤᱫ ᱫᱤᱵᱚᱥ ᱛᱮᱜᱮᱞᱮ ᱯᱟᱨᱚᱢᱟ᱾
ᱦᱮᱸ ᱦᱮᱸ
ᱢᱮᱱᱠᱷᱟᱱ ᱟᱫᱚ ᱟᱞᱮ ᱫᱚ ᱢᱤᱫ ᱫᱤᱱ ᱯᱚᱨᱮᱨ ᱫᱤᱱ ᱟᱹᱛᱩ ᱦᱚᱲᱞᱮ ᱨᱟᱹᱥᱠᱟᱹᱭᱟ ᱮᱱᱦᱤᱞᱳᱜ ᱫᱚ ᱡᱟᱭᱦᱳᱠ ᱡᱤᱞ ᱠᱚᱞᱮ ᱟᱹᱜᱩᱭ ᱛᱮ, ᱡᱟᱦᱟᱸ ᱠᱚᱴᱤ ᱯᱩᱭᱥᱟᱹ ᱠᱚ ᱵᱮᱥᱤᱜ ᱛᱟᱞᱮᱭᱟ ᱡᱤᱞ ᱥᱳᱲᱮ ᱵᱟᱝᱠᱷᱟᱱ ᱡᱤᱞ ᱫᱟᱠᱟ ᱞᱮ ᱠᱚᱨᱟᱣᱟ ᱟᱨ ᱮᱱᱮᱡ
ᱚ ᱫᱚᱥᱟᱨ ᱫᱚᱥᱟᱨ ᱫᱤᱱ
ᱦᱮᱸ ᱯᱚᱨᱮᱨ ᱫᱤᱱ ᱚᱱᱟ ᱫᱚ ᱮᱠᱛᱨᱤᱥᱮ ᱡᱩᱱ ᱦᱤᱞᱳᱜ ᱱᱤᱭᱟᱹ ᱫᱷᱟᱣ ᱫᱚ ᱮᱱᱮᱡ ᱥᱮᱨᱮᱧ ᱨᱟᱹᱥᱠᱟᱹ ᱠᱚᱫᱚ ᱵᱟᱞᱮ ᱫᱟᱲᱮᱭᱟᱫᱟ ᱚ ᱛᱟᱦᱚᱞᱮ ᱵᱩᱨᱩ ᱵᱚᱸᱜᱟ ᱵᱤᱱ ᱥᱮᱱ ᱞᱮᱱᱟ ᱵᱟᱝ?
ᱦᱮᱸ ᱥᱮᱱ ᱦᱩᱭ ᱞᱮᱱᱟ ᱱᱮᱥ ᱫᱚ ᱱᱮᱥ ᱯᱚᱪᱩᱨ ᱦᱚᱲ ᱱᱮᱥᱛᱚ ᱵᱟᱝᱫᱚ ᱥᱤᱲᱤ ᱠᱷᱟᱹᱛᱤᱨ ᱫᱚᱢᱮ ᱜᱟᱱ ᱜᱮ ᱦᱚᱲ ᱢᱮᱱᱟᱜ ᱠᱚᱣᱟ᱾ ᱟᱹᱵᱤᱱ ᱵᱤᱱ ᱫᱩᱠᱷᱟᱱᱟ?
ᱦᱮᱸ
ᱪᱮᱠᱟ ᱵᱤᱱ ᱧᱮᱞ ᱠᱮᱫᱟ?
ᱦᱮᱸ ᱵᱷᱟᱹᱜᱤ ᱜᱮ ᱦᱚᱲ ᱦᱚᱸ ᱟᱹᱰᱤ ᱫᱟᱭᱟ ᱜᱮᱠᱚ ᱦᱚᱲ ᱞᱮᱱ ᱛᱟᱦᱮᱸᱫ ᱱᱤᱭᱟᱹ ᱥᱮᱨᱢᱟ ᱫᱚ
ᱦᱮᱸ ᱟᱨ ᱫᱟᱜ ᱦᱚᱸᱛᱚᱭ ᱫᱟᱜ ᱠᱮᱫᱟ ᱵᱟᱨᱚᱴᱟ ᱦᱟᱹᱨᱤᱡ
ᱟᱫᱚ ᱜᱩᱨᱩ ᱵᱚᱸᱜᱟ ᱢᱟᱱᱮ ᱜᱮ ᱫᱟᱜᱟ ᱥᱮ
ᱦᱮᱸ ᱟᱫᱚ ᱱᱮᱥ ᱫᱚ ᱵᱮᱥᱤ ᱠᱮᱫ ᱞᱮᱠᱟ ᱵᱟᱝ ᱦᱩᱭᱱᱟ ᱦᱮᱸ
ᱥᱮᱛᱟᱜ ᱚᱠᱛᱚ ᱡᱩᱫᱤ ᱫᱟᱜ ᱠᱷᱮᱭᱟᱭ ᱢᱟᱱᱮ ᱥᱟᱛᱴᱟ ᱟᱴᱴᱟ ᱦᱟᱹᱨᱤᱡ ᱛᱟᱨᱯᱚᱨᱮ ᱚᱯᱷ ᱞᱮᱠᱷᱟᱱ ᱮ ᱵᱷᱟᱜᱤᱜᱼᱟ᱾
ᱵᱷᱟᱹᱜᱤ ᱛᱮ ᱟᱨᱠᱤ ᱠᱚ ᱧᱮᱞ ᱠᱮᱭᱟ᱾
ᱵᱚᱸᱜᱟ ᱦᱤᱞᱳᱜ ᱫᱚ ᱫᱚᱢ ᱜᱮ ᱫᱟᱜ ᱜᱮᱭᱟᱭ᱾ ᱵᱚᱪᱷᱚᱨ ᱵᱚᱪᱷᱟᱨ ᱜᱮ ᱫᱟᱜᱟᱭ ᱛᱚ ᱟᱫᱚ ᱵᱩᱨᱩᱠᱚ ᱵᱚᱸᱜᱟᱭᱟ ᱤᱱᱟᱹ ᱫᱟᱜ ᱠᱷᱟᱹᱛᱤᱨ ᱜᱮ ᱪᱟᱥ ᱟᱵᱟᱫᱽ ᱠᱚ ᱟᱨᱟᱢᱵᱚ ᱵᱟᱠᱷᱨᱟᱜᱼᱟ
ᱦᱮᱸ ᱦᱮᱸ
ᱟᱫᱚ ᱵᱟᱭ ᱫᱟᱜ ᱠᱟᱛᱮᱫ ᱫᱚ ᱚᱠᱟ ᱥᱮᱫ ᱮ ᱪᱟᱞᱟᱜᱼᱟ
ᱦᱮᱸ
ᱦᱩᱸ ᱡᱚᱵᱚ
ᱴᱷᱤᱠ ᱜᱮᱭᱟ ᱤᱱᱟᱹ ᱜᱮᱞᱟᱝ ᱜᱚᱞᱯᱷᱚᱭᱟ ᱴᱟᱭᱤᱢ ᱠᱚᱦᱚᱸ ᱥᱮᱴᱮᱨ ᱦᱮᱡ ᱱᱟ᱾
ᱴᱟᱭᱤᱢ ᱦᱚᱭ ᱱᱚ ᱢᱤᱱᱤᱴ